ᱦᱮᱞᱳ ᱦᱮᱸ ᱨᱚᱲ ᱵᱮᱱ ᱡᱚᱦᱟᱨ ᱜᱮ
ᱦᱮᱸ ᱡᱚᱦᱟᱨ ᱜᱮ
ᱦᱮᱸ ᱱᱟᱯᱟᱭ ᱵᱟᱲᱟ ᱜᱮᱭᱟᱵᱮᱱ ᱦᱟᱜ
ᱦᱳᱭ ᱱᱟᱯᱟᱭ ᱵᱟᱲᱟ ᱜᱮᱭᱟᱞᱮ
ᱟᱪᱪᱷᱟ
ᱟᱵᱮᱱ?
ᱟᱹᱞᱤᱧ ᱦᱚᱸ ᱱᱟᱯᱟᱭ ᱜᱮ
ᱦᱚᱭ
ᱟᱨ ᱪᱮᱫ ᱵᱮᱱ ᱪᱮᱠᱟᱭᱮᱫᱼᱟ ᱾
ᱦᱚᱭ ᱫᱩᱲᱩᱵ ᱠᱟᱱᱟᱞᱤᱧ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫ ᱞᱤᱧᱟᱹ ᱾
ᱟᱪᱪᱷᱟ ᱪᱮᱫ ᱵᱟᱵᱮᱱ ᱪᱮᱠᱟᱭᱮᱫ ᱠᱟᱱ ᱛᱟᱦᱮᱱᱟ ᱚᱲᱟᱜ ᱠᱚᱨᱮ ᱫᱚ ᱾
ᱚᱲᱟᱜ ᱠᱚᱨᱮ ᱱᱤᱛᱚᱜ ᱫᱚ ᱱᱚᱜᱼ ᱚᱭ ᱠᱟᱹᱢᱤ ᱵᱟᱲᱟᱭ ᱦᱩᱭᱩᱜ ᱠᱟᱱᱟ ᱾
ᱟᱪᱪᱷᱟ ᱪᱮᱫ ᱠᱚᱯᱮ ᱠᱟᱹᱢᱤᱭᱮᱫᱼᱟ ᱚᱲᱟᱜ ᱠᱚᱨᱮ ᱫᱚ ᱾
ᱟᱞᱮ ᱥᱮᱫ ᱫᱚ ᱱᱤᱛᱚᱜ ᱫᱚ ᱦᱩᱲᱩ ᱠᱞᱮ ᱟᱯᱷᱚᱨ ᱵᱟᱲᱟᱭᱮᱫᱟ ᱾
ᱟᱪᱪᱷᱟᱯ
ᱟᱨ ᱚᱱᱟ ᱠᱚᱜᱮᱞᱮ ᱠᱟᱹᱢᱤ ᱵᱟᱲᱟᱭᱟ ᱾ ᱟᱯᱮ ᱥᱮᱫ ᱫᱚ ᱪᱮᱫ ᱠᱚᱯᱮ ᱠᱟᱹᱢᱤ?
ᱟᱨ ᱢᱮ ᱪᱟᱥ ᱫᱤᱱ ᱠᱟᱱ ᱠᱷᱟᱹᱛᱤᱨ ᱛᱮ ᱦᱩᱲᱩ ᱠᱚᱜᱮᱞᱮ ᱪᱟᱥᱮᱫᱼᱟ ᱮᱨᱟᱯᱷᱚᱨ ᱜᱮ᱾ ᱨᱚᱦᱚᱭ ᱞᱟᱹᱜᱤᱫ
ᱨᱚᱦᱚᱭ ᱠᱟᱛᱮᱜ ᱮᱦᱚᱵ ᱵᱟᱲᱟᱭᱮᱱᱟ ᱛᱚ
ᱢᱚᱸᱡᱽ ᱟᱪᱪᱷᱟ ᱟᱯᱮ ᱥᱮᱫ ᱫᱚ ᱦᱩᱲᱩ ᱫᱚ ᱱᱚᱣᱟ ᱥᱮᱨᱢᱟ ᱨᱮ ᱛᱤᱱ ᱡᱚᱠᱷᱟᱡ ᱠᱚ ᱪᱟᱥ ᱜᱮ
ᱱᱮᱛᱟᱨ ᱫᱚ ᱚᱠᱛᱚ ᱜᱮᱞᱮ ᱪᱟᱥᱟ᱾
ᱫᱟᱜ ᱠᱚᱨᱮᱱᱟᱜ ᱚᱱᱠᱟ ᱟᱱᱟᱴ ᱵᱟᱝ ᱧᱮᱞ ᱧᱟᱢᱚᱜ ᱜᱮᱭᱟ?
ᱫᱟᱜ ᱨᱮᱱᱟᱜ ᱟᱱᱟᱴ ᱫᱚ ᱫᱤᱱ ᱪᱟᱞᱣᱮᱱ ᱵᱚᱪᱷᱚᱨ ᱦᱩᱭ ᱮᱱᱟ᱾ ᱢᱮᱱᱠᱷᱟᱱ ᱱᱤᱭᱟᱹ ᱫᱷᱟ ᱫᱚ ᱛᱮ ᱫᱟᱜ ᱨᱮᱭᱟᱜ ᱟᱱᱟᱴ ᱫᱚ ᱵᱟᱝ ᱦᱩᱭ ᱟᱠᱟᱱᱟ ᱾ ᱱᱮᱥᱢᱟ ᱞᱟᱦᱟ ᱠᱷᱚᱱᱮ ᱫᱟᱜ ᱮ ᱟ ᱥᱮ ᱵᱟᱝ ᱦᱳᱭ ᱚᱱᱟ ᱠᱷᱟᱹᱛᱤᱨ ᱟᱯᱮ ᱚᱱᱛᱮ ᱜᱮ?
ᱟᱞᱮ ᱱᱚᱛᱮ ᱦᱚᱸ ᱱᱚᱜᱼᱚᱭ ᱛᱮᱦᱮᱧ ᱦᱚᱞᱟ ᱢᱟᱫᱷᱮᱨ ᱫᱚᱭ ᱫᱟᱜ ᱵᱟᱲᱟ ᱠᱮᱫ ᱜᱮᱭᱟᱭ᱾ ᱟᱫᱚ ᱛᱮᱦᱮᱧ ᱫᱚ ᱥᱤᱛᱩᱝ ᱧᱚᱜ ᱠᱟᱜᱼ ᱟᱭ ᱰᱩᱸᱰᱨᱩᱜ ᱧᱚᱜ ᱠᱟᱜ ᱟᱭ᱾
ᱦᱮᱸ
ᱟᱨ ᱱᱤᱛᱚᱜ ᱫᱚ ᱠᱟᱹᱢᱤ ᱠᱚᱫᱚ ᱱᱚᱜᱼᱚᱭ ᱦᱩᱲᱩ ᱠᱚᱜᱮᱞᱮ ᱟᱯᱷᱚᱨ ᱵᱟᱲᱟ ᱠᱟᱜᱼᱟ ᱟᱨ ᱪᱟᱨᱟ ᱠᱚᱦᱚᱸ ᱦᱩᱰᱤᱧ ᱦᱩᱰᱤᱧ ᱧᱚᱜ ᱜᱮᱭᱟ᱾ ᱨᱚᱦᱚᱭ ᱞᱮᱠᱟ ᱫᱚ ᱟᱹᱣᱨᱤ ᱦᱩᱭᱩᱜᱼᱟ᱾
ᱟᱪᱪᱷᱟ ᱟᱞᱮ ᱥᱮᱱ ᱫᱚ ᱨᱚᱦᱚᱭᱮᱫ ᱠᱟᱱᱟᱞᱮ᱾
ᱦᱳᱭ ᱟᱪᱪᱷᱟ ᱟᱯᱮ ᱫᱚ ᱱᱚᱣᱟ ᱦᱩᱲᱩ ᱠᱚ ᱵᱟᱫ ᱠᱟᱛᱮᱫ ᱟᱨ ᱪᱮᱫ ᱠᱚᱯᱮ ᱪᱟᱥ ᱵᱟᱲᱟᱭᱮᱫ?
ᱦᱩᱲᱩ ᱠᱚ ᱵᱟᱫ ᱠᱟᱛᱮᱫ ᱪᱮᱫ ᱮᱢ ᱪᱟᱥᱟ ᱟᱨ ᱥᱚᱵᱽᱡᱤ ᱠᱚᱱᱟᱜ ᱟᱹᱰᱤ ᱡᱟᱹᱥᱛᱤ ᱫᱚ ᱵᱟᱝ ᱪᱟᱥᱚᱜ ᱜᱮᱭᱟ ᱟᱞᱮ ᱥᱮᱱ ᱫᱚ᱾ ᱪᱮᱫᱟᱜ ᱥᱮ ᱦᱟᱥᱟ ᱦᱚᱸ ᱚᱫᱟ ᱜᱮᱭᱟ᱾ ᱵᱟᱝ ᱢᱟᱱᱮ ᱵᱟᱝ ᱫᱟᱨᱮᱜᱼᱟ᱾ ᱟᱨ ᱡᱚᱠᱷᱚᱱ ᱡᱟᱱᱟᱢ ᱯᱟᱥᱮ ᱛᱚᱠᱷᱚᱱ ᱠᱷᱚᱱᱜᱮ ᱨᱟᱜ ᱜᱮ ᱛᱟᱦᱮᱱᱚᱜᱼᱟ ᱵᱟᱝ ᱦᱟᱨᱟᱜ ᱜᱮᱭᱟ᱾ ᱚᱫᱟ ᱡᱟᱹᱥᱛᱤ ᱜᱮᱭᱟ ᱥᱮ ᱦᱟᱥᱟ ᱟᱞᱮ ᱥᱮᱫ ᱫᱚ ᱚᱱᱟ ᱠᱷᱟᱹᱛᱤᱨ᱾ ᱮᱴᱟᱜ ᱫᱚ ᱢᱮᱱᱠᱷᱟᱱ ᱟᱹᱞᱩ ᱠᱚ ᱵᱤᱞᱟᱹᱛᱤ ᱠᱚ ᱵᱮᱸᱜᱟᱲ ᱠᱚ ᱚᱱᱟ ᱠᱚᱫᱚ ᱪᱟᱥ ᱦᱩᱭᱩᱜ ᱜᱮᱭᱟ ᱵᱟᱝ ᱫᱚ ᱵᱟᱝᱟ ᱾ ᱟᱫᱚ ᱪᱟᱥ ᱫᱚᱞᱮ ᱪᱟᱥ ᱜᱮᱭᱟ ᱤᱱᱟᱹ ᱠᱚᱫᱚ ᱵᱟᱝ
ᱦᱳᱭ ᱟᱪᱪᱷᱟ ᱞᱟᱹᱭᱫᱟᱹᱧ ᱱᱚᱜ ᱚᱭ ᱦᱩᱲᱩ ᱠᱚᱯᱮ ᱪᱟᱥ ᱡᱚᱠᱷᱚᱱ ᱯᱮ ᱨᱟᱠᱟᱵᱟ ᱩᱱ ᱚᱠᱛᱚ ᱱᱩᱠᱩ ᱦᱟᱹᱛᱤ ᱠᱚᱫᱚ ᱠᱚ ᱪᱟᱞᱟᱜ ᱜᱮᱭᱟ ᱥᱮ ᱵᱟᱝ
ᱟᱞᱮ ᱥᱮᱱ ᱫᱚ ᱵᱟᱥᱛᱤ ᱫᱤᱥᱚᱢ ᱠᱟᱱᱟ ᱥᱮ, ᱵᱤᱨ ᱫᱤᱥᱚᱢ ᱵᱟᱝ ᱠᱟᱱᱟ᱾ ᱟᱫᱚ ᱩᱱᱠᱩ ᱠᱚᱫᱚ ᱢᱟᱱᱮ ᱵᱟᱝᱠᱚ ᱦᱤᱡᱩᱜ ᱜᱮᱭᱟ᱾ ᱦᱟᱹᱛᱤ ᱵᱟᱱᱟ ᱛᱟᱹᱨᱩᱵ ᱠᱚᱫᱚ ᱟᱞᱮ ᱥᱮᱱ ᱫᱚ ᱵᱟᱝᱠᱚ ᱦᱤᱡᱩᱜ ᱜᱮᱭᱟ᱾
ᱠᱚᱫᱚ ᱵᱟᱹᱱᱩᱜ ᱟᱠᱟᱫᱟ
ᱵᱟᱹᱱᱩᱜᱼᱟ ᱟᱞᱮ ᱥᱮᱱ ᱫᱚ ᱵᱤᱨ ᱠᱚᱫᱚ ᱵᱟᱹᱱᱩᱜ ᱜᱮᱭᱟ᱾
ᱱᱚᱝᱠᱟ ᱵᱟᱜᱟᱱ ᱠᱚᱜᱮ ᱢᱮᱱᱟᱜ ᱟᱠᱟᱫᱟ᱾
ᱦᱮ ᱡᱟᱦᱟᱸᱱᱟᱜ ᱥᱩᱯᱟᱨᱤᱵᱮᱱ ᱧᱮᱞ ᱠᱟᱜ ᱜᱮᱭᱟ ᱥᱮ
ᱦᱳᱭ
ᱚᱱᱟ ᱨᱮᱱᱟᱜ ᱫᱟᱨᱮ ᱡᱟᱦᱟᱸ ᱜᱩᱣᱟᱹ ᱠᱚ ᱢᱮᱛᱟᱣᱟᱜ ᱟ ᱥᱮ ᱚᱱᱟᱜᱮ ᱢᱮᱱᱟᱜᱼᱟ ᱟᱞᱮ ᱥᱮᱱ ᱫᱚ ᱡᱟᱹᱥᱛᱤ ᱵᱟᱜᱟᱱ ᱫᱚ ᱢᱮᱱᱟᱜᱼᱟ ᱟᱨ ᱢᱟᱫ ᱠᱚ ᱢᱮᱱᱟᱜᱼᱟ᱾
ᱚᱱᱟ ᱠᱚᱜᱮᱠᱚ ᱵᱟᱜᱟᱱ ᱵᱟᱜᱟᱣ ᱠᱟᱜᱼᱟ ᱥᱮ ᱟᱫᱚ ᱚᱱᱟ ᱠᱚᱨᱮ ᱫᱚ ᱠᱩᱞ ᱛᱟᱹᱨᱩᱵ ᱫᱚ ᱵᱟᱝᱠᱚ ᱛᱟᱦᱮᱱ ᱜᱮᱭᱟ ᱥᱮ ᱵᱟᱝᱠᱚ ᱦᱤᱡᱩᱜ ᱜᱮᱭᱟ ᱮᱱᱛᱮᱫ᱾
ᱦᱳᱭ
ᱟᱞᱮ ᱥᱮᱫ ᱫᱚ ᱱᱚᱛᱮ ᱫᱚ ᱟᱹᱰᱤ ᱡᱳᱨ ᱵᱤᱨ ᱢᱮᱱᱟᱜ ᱟᱠᱟᱫᱟ ᱥᱟᱨᱡᱚᱢ ᱵᱤᱨ ᱟᱫᱚ ᱱᱚᱛᱮ ᱫᱚᱼᱼ ᱱᱚᱣᱟ ᱦᱩᱲᱩ ᱠᱚ ᱨᱟᱠᱟᱵ ᱚᱠᱛᱚ ᱩᱱ ᱚᱠᱛᱚ ᱠᱚ ᱦᱤᱡᱩᱜ ᱜᱮᱭᱟ᱾ ᱩᱱᱠᱩ ᱦᱟᱹᱛᱤ ᱠᱚ ᱛᱟᱯᱚᱨ ᱡᱚᱢ ᱦᱚᱸ ᱠᱚ ᱡᱚᱢ ᱜᱮᱭᱟ ᱟᱨᱼᱼ ᱞᱚᱥᱠᱟᱱ ᱦᱚᱸᱠᱚ ᱞᱚᱥᱠᱟᱱ ᱦᱚᱴᱚ ᱠᱟᱜ ᱜᱮᱭᱟ᱾
ᱟᱪᱪᱷᱟ᱾
ᱚ
ᱵᱟᱹᱱᱩᱜᱼᱟ ᱚᱱᱟ ᱠᱚᱫᱚ, ᱮᱚᱱᱮ ᱠᱚ ᱢᱮᱱᱟᱜᱼᱟ ᱞᱟᱹᱭ ᱞᱮᱠᱟ ᱥᱟᱨᱡᱚᱢ ᱫᱟᱨᱮ ᱢᱟ ᱧᱮᱞ ᱵᱟᱲᱟᱭ ᱞᱟᱹᱜᱤᱫ ᱦᱚᱸ ᱵᱟᱝ ᱩᱚᱜ ᱜᱮᱭᱟ? ᱥᱩᱨ ᱥᱩᱨ ᱛᱮᱢᱟ
ᱡᱚᱠᱷᱚᱱ ᱵᱟᱦᱟ ᱵᱚᱸᱭᱟ ᱛᱚᱠᱷᱚᱱ ᱥᱮ ᱚᱠᱟ ᱠᱷᱚᱱ ᱠᱚ ᱧᱟᱢ ᱟᱹᱜᱩᱭᱟ ᱚᱱᱟ ᱫᱚᱼᱼ ᱩᱱᱠᱩ ᱠᱚ ᱵᱟᱲᱟᱭᱟ ᱡᱟᱦᱟᱸᱭ ᱟᱹᱜᱩᱟᱭ ᱥᱮ ᱟᱹᱰᱤ ᱥᱟᱺᱜᱤᱧ ᱥᱟᱺᱜᱤᱧ ᱛᱮ ᱚᱱᱟ ᱦᱚᱸ ᱟᱹᱜᱩ ᱡᱟᱹᱨᱩᱲᱟ ᱮᱱᱛᱮᱜ ᱟᱨ ᱵᱟᱝᱠᱷᱟᱱ ᱫᱚ ᱮᱱᱛᱮᱫ ᱵᱟᱹᱱᱩᱜ ᱜᱮᱭᱟ ᱦᱮᱸ
ᱟᱪᱪᱷᱟ ᱟᱯᱮ ᱚᱱᱛᱮ ᱧᱮᱞ ᱡᱚᱝ ᱡᱟᱭᱜᱟ ᱱᱚᱝᱠᱟ ᱪᱮᱫ ᱠᱚ ᱢᱮᱱᱟᱜ ᱟᱠᱟᱫᱟ?
ᱟᱞᱮ ᱱᱚᱛᱮ ᱫᱚ ᱧᱮᱞ ᱡᱚᱝ ᱡᱟᱭᱜᱟ ᱫᱚ ᱵᱟᱝᱼᱼ ᱜᱮᱭᱟ ᱢᱟᱱᱮ ᱚᱱᱠᱟ ᱡᱟᱦᱟᱸ ᱜᱮ ᱚᱠᱟᱨᱮ ᱯᱟᱨᱠ ᱠᱚᱠᱚ ᱵᱮᱱᱟᱣ ᱵᱟᱲᱟ ᱟᱠᱟᱟᱜᱼᱼ
ᱯᱤᱠᱱᱤᱠ ᱮᱯᱚᱴ ᱠᱚᱨᱮ ᱜᱮ ᱧᱮᱞ ᱡᱚᱝ ᱡᱟᱭᱜᱟ ᱫᱚ ᱟᱨ ᱵᱟᱝ ᱠᱷᱟᱱ ᱫᱚ, ᱱᱚᱝᱠᱟ ᱧᱮᱞ ᱡᱚᱝᱟᱜ ᱞᱮᱠᱟᱱ ᱡᱤᱱᱤᱥ ᱫᱚ ᱪᱮᱫ ᱦᱚᱸ ᱵᱟᱹᱱᱩᱜᱼᱟ
ᱟᱪᱪᱷᱟ ᱱᱚᱝᱠᱟ ᱟᱯᱮ ᱥᱮᱫ ᱱᱚᱣᱟ ᱥᱚᱨᱦᱟᱭ ᱠᱚ ᱵᱟᱦᱟ ᱠᱚ? ᱢᱟᱜ ᱢᱚᱬᱮ ᱠᱚ ᱵᱟᱦᱟ ᱠᱚ ᱱᱚᱣᱟ ᱠᱚ ᱦᱩᱭ ᱵᱟᱲᱟᱜ ᱜᱮᱭᱟ?
ᱵᱟᱦᱟ ᱟᱨ ᱥᱚᱨᱦᱟᱭ ᱫᱚ ᱦᱩᱭᱩᱜ ᱜᱮᱭᱟ ᱢᱮᱱᱠᱷᱟᱱ ᱢᱟᱜ ᱢᱟᱜ ᱢᱚᱬᱮ ᱡᱟᱦᱟᱸ ᱠᱚ ᱢᱮᱛᱟᱜ ᱠᱟᱱᱟ ᱱᱚᱣᱟ ᱫᱚ ᱵᱟᱝ ᱦᱩᱭᱩᱜ ᱠᱟᱱᱟ᱾ ᱦᱩᱭᱩᱜ ᱜᱮᱭᱟᱯᱟᱥᱮᱡ ᱪᱮᱫᱟᱜ ᱥᱮ ᱵᱟᱝ ᱤᱧ ᱧᱮᱞ ᱛᱤᱭᱳᱟᱹᱜ ᱠᱟᱜᱼᱟ ᱥᱮ ᱵᱟᱹᱧ ᱵᱟᱰᱟᱭ ᱡᱟ ᱟᱞᱮ ᱱᱚᱛᱮ ᱦᱩᱭᱩᱜᱼᱟ ᱟᱢᱟᱜ ᱢᱚᱬᱮᱼᱼ
ᱤᱧᱟᱹᱜ ᱢᱟᱜ ᱢᱚᱬᱮ ᱫᱚ ᱪᱮᱫ ᱠᱚ ᱢᱮᱛᱟᱣᱟᱜᱼᱟ?
ᱢᱟᱜᱢᱚᱲᱮ ᱫᱚ ᱱᱚᱣᱟ ᱵᱟᱦᱟ ᱠᱷᱚᱱᱟᱜᱼᱼ ᱵᱟᱦᱟ ᱞᱮᱠᱟ ᱜᱮ ᱦᱩᱭᱩᱜᱼᱟ ᱡᱟᱦᱮᱨ ᱨᱮᱜᱮ ᱠᱚᱼᱼ ᱵᱚᱸᱜᱟ ᱵᱩᱨᱩᱭᱟ ᱟᱫᱚ ᱱᱚᱣᱟ ᱫᱚ ᱢᱚᱬᱮ ᱵᱚᱪᱷᱚᱨᱼᱼ ᱯᱩᱨᱟᱹᱣ ᱠᱟᱛᱮᱫ ᱢᱤᱫ ᱫᱷᱟᱣ ᱠᱚ ᱢᱟᱜ ᱢᱚᱬᱮᱜᱼᱟ᱾ ᱚᱱᱟ ᱨᱮᱫᱚ ᱥᱟᱜᱮᱧ ᱧᱚᱜ ᱯᱮᱲᱟ ᱠᱚᱠᱚ ᱦᱤᱡᱩᱜᱼᱟ᱾ ᱫᱟᱹᱭ ᱠᱚ ᱫᱤᱫᱤ ᱛᱟᱠᱚ ᱥᱟᱱᱟᱢ ᱠᱚᱜᱮ ᱠᱚ ᱱᱮᱣᱛᱟ ᱠᱚᱣᱟ, ᱦᱮᱸ ᱟᱫᱚ ᱚᱱᱟ ᱨᱮᱫᱚ ᱫᱟᱲᱮ ᱠᱚᱫᱚᱼᱼ ᱠᱚ ᱮᱴᱟᱜᱼᱟᱜ ᱠᱚ ᱮᱢᱟ ᱠᱚ ᱚᱱᱟ ᱫᱚᱼᱼ
ᱟᱪᱪᱷᱟ,
ᱟᱪᱪᱷᱟ ᱟᱯᱮ ᱥᱮᱫ ᱫᱚ ᱱᱚᱣᱟ ᱥᱟᱠᱨᱟᱛ ᱫᱚ ᱦᱩᱭ ᱵᱟᱲᱟᱜ ᱜᱮᱭᱟ ᱥᱮ ᱵᱟᱝ?
ᱥᱟᱠᱨᱟᱛ ᱟᱪᱪᱷᱟ ᱥᱟᱠᱨᱟᱛᱼᱼ ᱢᱮᱱᱟᱜ ᱜᱮᱭᱟ ᱡᱚᱠᱷᱚᱱ ᱥᱚᱨᱦᱟᱭ ᱯᱟᱨᱚᱢᱚᱜᱼᱟ ᱥᱮ ᱟᱞᱮ ᱱᱚᱛᱮᱼᱼ ᱯᱩᱥ ᱪᱟᱸᱫᱳ ᱞᱮ ᱥᱚᱨᱦᱟᱭᱚᱜᱼᱟ ᱥᱚᱨᱦᱟᱭ ᱢᱟᱦᱟ ᱨᱮᱢᱟ ᱡᱟᱦᱟᱸ ᱚᱱᱟ ᱨᱮᱢᱟ ᱵᱟᱝ ᱜᱮ, ᱛᱚ ᱯᱩᱭᱥᱟ ᱥᱚᱨᱦᱟᱭᱚᱜᱼᱟ ᱡᱚᱠᱷᱚᱱ ᱥᱚᱨᱦᱟᱭ ᱠᱷᱚᱱᱼᱼ ᱯᱟᱨᱚᱢᱚᱜᱼᱟ ᱢᱚᱬᱮ ᱢᱟᱦᱟ ᱯᱩᱨᱟᱹᱣ ᱤᱭᱟᱹ ᱢᱚᱬᱮ ᱫᱤᱱ ᱯᱩᱨᱟᱹᱣ ᱠᱟᱛᱮ ᱛᱚ ᱢᱚᱬ ᱫᱤᱱ ᱯᱩᱨᱟᱹᱣ ᱠᱟᱛᱮ ᱟᱞᱮ ᱱᱚᱛᱮ ᱫᱚ ᱤᱱᱟᱹ ᱠᱚ ᱢᱮ ᱥᱚᱦᱟᱭ ᱛᱩᱨᱩᱭ ᱫᱤᱱ ᱞᱮ ᱢᱟᱱᱟᱣᱮᱫᱼᱟ ᱥᱟᱠᱨᱟᱛ ᱩᱱ ᱨᱮᱜᱮ ᱢᱟᱱᱟᱣᱮᱫᱼᱟ᱾
ᱦᱮᱸ,
ᱛᱟᱦᱞᱮ ᱟᱯᱮ ᱥᱮᱫ ᱫᱚ ᱱᱚᱣᱟ ᱥᱚᱨᱦᱟᱭ ᱟᱨ ᱥᱟᱠᱨᱟᱛ ᱫᱚ ᱢᱤᱫᱼᱼ ᱞᱮᱛᱟᱲ ᱜᱮ ᱦᱩᱭᱩᱜ ᱜᱮᱭᱟ ᱵᱟᱝ?
ᱦᱮᱸ ᱢᱤᱫ ᱫᱷᱟᱣ ᱛᱮᱜᱮ ᱢᱟᱱᱮ ᱥᱚᱨᱦᱟᱭ ᱦᱮᱸ ᱥᱚᱨᱦᱟᱭ ᱟᱨ ᱥᱟᱠᱨᱟᱛ ᱫᱚ ᱢᱤᱫ ᱫᱷᱟᱣ ᱛᱮᱜᱮ᱾
ᱦᱳᱭ
ᱠᱮᱫᱟ ᱮᱟᱜ ᱟᱡ ᱟᱹᱰᱤ ᱡᱟᱹᱥᱛᱤ ᱚᱠᱚᱚᱡ ᱢᱟ ᱵᱟᱝᱤᱧ ᱵᱟᱰᱟᱭᱟ᱾
ᱟᱪᱪᱷᱟ ᱱᱚᱣᱟ ᱥᱟᱠᱨᱟᱛ ᱟᱯᱮ ᱥᱮᱫ ᱦᱩᱭᱩᱜᱼᱟ ᱥᱟᱠᱨᱟᱛ ᱫᱚ ᱛᱤᱱᱟᱹᱜ ᱫᱤᱱ ᱠᱚ ᱢᱟᱱᱟᱣ ᱜᱮᱭᱟ?
ᱟᱞᱮ ᱱᱚᱛᱮ ᱥᱟᱠᱨᱟᱛ ᱫᱚ ᱛᱤᱱᱟᱹᱜ ᱫᱤᱱ ᱡᱟᱹᱥᱛᱤ ᱠ ᱢᱤᱫ ᱫᱤᱱᱜᱤ ᱢᱟᱱᱟᱣ ᱦᱩᱭᱩᱜᱼᱟ
ᱟᱪᱪᱷᱟ ᱟᱪᱪᱷᱟ ᱱᱚᱣᱟ ᱵᱮᱡᱷᱟ ᱠᱚᱠᱚ ᱛᱩᱢ ᱜᱮᱭᱟ ᱥᱮ ᱵᱟᱝᱼᱟ
ᱛᱩᱧ ᱜᱮ ᱛᱩᱧ ᱫᱚ ᱛᱩᱧ ᱜᱮ ᱵᱮᱡᱷᱟ ᱛᱩᱧ ᱫᱚ ᱢᱮᱱᱟᱜ ᱜᱮᱭᱟ
ᱦᱮᱭ ᱟᱨ ᱥᱚᱨᱦᱟᱭ ᱫᱚ ᱪᱮᱫ ᱞᱮᱠᱟ ᱯᱮ ᱢᱟᱱᱟᱣ ᱜᱮᱭᱟ ᱠᱟᱹᱴᱤᱡ ᱮᱢ ᱞᱟᱹᱭ ᱞᱮᱠᱷᱟᱱ ᱜᱮ
ᱥᱚᱨᱦᱟᱭ ᱪᱮᱫ ᱞᱮᱠᱟᱢ ᱢᱟᱱᱟᱣᱟ
ᱯᱩᱭᱞᱳ ᱢᱟᱦᱟ ᱫᱚ ᱪᱮᱫ ᱠᱚᱯᱮ ᱪᱤᱠᱟᱹᱭᱮᱭᱟ
ᱯᱳᱭᱞᱳ ᱢᱟᱦᱟ ᱦᱤᱞᱳᱜ ᱫᱚ ᱜᱚᱴ ᱨᱮᱜᱮ ᱵᱚᱸᱜᱟ ᱵᱩᱨᱩ ᱫᱚ ᱦᱩᱭᱩᱜᱼᱟ
ᱦᱳᱭ ᱚᱲᱟᱜ ᱠᱚᱯᱮ ᱥᱟᱯᱷᱟ ᱥᱟᱟᱹᱯᱷᱤᱭᱟ ᱟᱨ ᱜᱮᱡ ᱜᱩᱨᱤᱡ ᱠᱟᱛᱮ ᱛᱟᱯᱚᱨᱮ ᱡᱟᱦᱟᱸ ᱛᱤᱱᱟᱹᱜ ᱞᱩᱜᱽᱲᱤ ᱠᱚ ᱚᱱᱠᱟᱱᱟᱜ ᱠᱚ ᱛᱟᱦᱮᱱᱟ ᱚᱱᱟ ᱠᱚ ᱥᱟᱯᱷᱟ ᱥᱟᱟᱹᱯᱤᱭᱟ ᱚᱱᱟ ᱦᱤᱞᱳᱜ ᱫᱚ ᱵᱟᱝ
ᱦᱳᱭ ᱦᱳᱭ
ᱦᱩᱸᱮᱸ
ᱚᱱᱠᱮ
ᱟᱨ ᱤᱱᱟᱹ ᱫᱚᱥᱟᱨ ᱦᱤᱞᱳᱜ ᱫᱚ ᱵᱚᱸᱜᱟ ᱢᱟᱦᱟ ᱟᱫᱚ ᱤᱱᱟᱹ ᱦᱤᱞᱳᱜ ᱫᱚ ᱯᱤᱴᱷᱟᱹ ᱯᱤᱴᱷᱟᱹ ᱞᱟᱴᱷᱟᱭᱟᱠᱚ ᱤᱱᱟᱹ ᱦᱤᱞᱟᱹᱜᱜ ᱫᱚᱠᱚ ᱡᱚᱢ ᱧᱩᱭᱟ ᱟᱨ ᱤᱱᱟᱹ ᱫᱚᱥᱟᱨ ᱦᱤᱞᱳᱜ ᱫᱚ ᱠᱷᱩᱱᱴᱟᱹᱣ ᱢᱟᱦᱟ ᱵᱟᱝ
ᱦᱮᱸ ᱠᱷᱩᱱᱴᱟᱹᱣ ᱢᱟᱦᱟ
ᱦᱮᱸ ᱱᱤᱞᱳᱜ ᱫᱚ ᱜᱟᱹᱭ ᱰᱟᱝᱨᱤ ᱠᱚᱠᱚ ᱠᱷᱩᱱᱴᱟᱹᱣ ᱠᱚᱣᱟ
ᱦᱮᱸ
ᱦᱮ ᱟᱨ
ᱱᱚᱝᱠ ᱜᱮ ᱮᱱᱮᱡ ᱥᱮᱨᱮᱧ ᱡ ᱢᱚᱱᱮ ᱦᱮᱸ
ᱦᱮᱸ
ᱥᱮᱢ ᱚᱱᱛᱮ ᱪᱮᱫ ᱞᱮᱠᱟ ᱱᱛᱮᱮ ᱦᱚᱧ ᱠᱟᱱ ᱜᱮᱭᱟ ᱡᱟᱹᱱᱤᱡ
ᱟᱞᱮ ᱥᱮᱫ ᱫᱚ ᱱᱚᱣᱟ ᱥᱚᱨᱦᱟᱭ ᱵᱚᱸᱜᱟ ᱨᱮᱜᱮ ᱥᱚᱨᱦᱟᱭᱚᱜ ᱜᱮᱭᱟ ᱠᱚ ᱟᱫᱚ ᱱᱚᱣᱟ ᱟᱯᱮ ᱥᱮᱫ ᱡᱟᱦᱟᱸ ᱞᱮᱠᱟᱢ ᱞᱟᱹᱭ ᱠᱮᱜᱼᱟ ᱱᱚᱣᱟ ᱥᱟᱠᱨᱟᱛ ᱟᱨ ᱥᱚᱨᱦᱟᱭ ᱢᱤᱫ ᱥᱟᱶᱛᱮ ᱦᱩᱭᱩᱜ ᱜᱮᱭᱟ ᱟᱞᱮ ᱥᱮᱫ ᱫᱚ ᱚᱚᱱᱠᱟ ᱫᱚ ᱵᱟᱝ
ᱦᱮᱸ ᱟᱯᱮᱮᱥᱮᱫ ᱫᱚ ᱚᱱᱠᱟ ᱫᱚ ᱵᱟᱝ
ᱟᱞᱮᱥᱮᱫ ᱫᱚ ᱱᱚᱣᱟ ᱥᱚᱨᱚᱦᱦᱟᱭ ᱵᱚᱸᱜᱟ ᱱᱚᱜᱚᱭ ᱫᱟᱸᱟᱭ ᱢᱩᱪᱟᱹᱫ ᱠᱟᱛᱮ ᱡᱟᱦᱟᱸ ᱥᱚᱨᱦᱟᱭ ᱟᱫᱚ ᱩᱱ ᱚᱠᱛᱚ ᱥᱚᱨᱦᱟᱭ ᱵᱚᱸᱜᱟ ᱨᱮ ᱥᱚᱨᱦᱟᱭ ᱦᱩᱭᱩᱜ ᱜᱮᱭᱟ ᱟᱨ ᱯᱩᱥ ᱵᱚᱸᱜᱟ ᱢᱩᱪᱟᱹᱫ ᱢᱮᱱᱫᱚ ᱦᱩᱲᱩ ᱠᱚ ᱨᱟᱠᱟᱵ ᱵᱟᱲᱟ ᱠᱟᱛᱮᱫ ᱯᱩᱨᱟᱹᱣ ᱠᱟᱛᱮᱮᱫ ᱟᱫᱚ ᱞᱟᱹᱭᱟᱠᱚ ᱪᱮᱛ ᱡᱚᱢ ᱯᱩᱨᱟᱹᱣ ᱟ ᱥᱮᱨᱢᱟ ᱵᱚᱱ ᱡᱚᱢ ᱠᱩᱞ ᱠᱮᱫᱟ ᱩᱱ ᱚᱠᱛᱚ ᱥᱟᱠᱨᱟᱛᱚᱜ
ᱟᱨ ᱩᱱ ᱚᱠᱛᱚ ᱥᱟᱠᱨᱟᱛ ᱟᱞᱮ ᱫᱚ ᱡᱚᱠᱷᱚᱱ ᱥᱟᱠᱨᱟᱛ ᱦᱩᱭᱩᱜᱼᱟ ᱩᱱ ᱚᱠᱛᱚ ᱜᱮᱞᱮ ᱥᱚᱨᱦᱟᱭᱚᱜ ᱠᱟᱱᱟ ᱫ ᱢᱤᱫ ᱫᱷᱟᱣᱛᱮ ᱟᱨ ᱪᱮᱫ
ᱛ
ᱦᱩᱸ ᱢᱤᱫ ᱫᱷᱟᱣᱛᱮ ᱥᱦᱟᱭᱮ ᱦᱩᱭᱩᱜ ᱠᱟᱱᱟ
ᱦᱳᱭ
ᱦᱟᱱᱮ ᱚᱱᱠᱟ ᱫᱤᱥᱚᱢ ᱡᱩᱫᱟᱹ ᱡᱩᱫᱟᱹ ᱠᱷᱟᱹᱛᱤᱨ ᱛᱮ ᱛᱷᱚᱲᱟ ᱫᱤᱭᱮ ᱦᱚᱸ ᱡᱩᱫᱟᱹ ᱡᱩᱫᱟᱹ ᱜᱮᱭᱟ
ᱦᱳᱭ ᱟᱵᱚ ᱫᱚ ᱡᱩᱫᱟᱹ ᱡᱩᱫᱟᱹ ᱴᱷᱟᱶ ᱨᱮ ᱟᱭᱢᱟ ᱜᱟᱱ ᱜᱮ ᱢᱮᱱᱟᱜ ᱟᱠᱟᱫ ᱵᱚᱱᱟ ᱟᱫᱚ ᱟᱯᱮ ᱥᱮᱫ ᱫᱚ ᱚᱱᱠᱟ ᱢᱤᱫ ᱫᱷᱟᱣ ᱛᱮ ᱦᱩᱭᱩᱜᱼᱟ ᱟᱨ ᱟᱞᱮ ᱥᱮᱫ ᱫᱚ ᱱᱚᱝᱠᱟ ᱦᱮᱸ ᱟᱫᱚ ᱵᱟᱝ ᱢᱤᱫ ᱜᱚᱫᱚᱜ ᱜᱮᱭᱟ
ᱦᱮᱸ ᱵᱟᱝ ᱢᱤᱫ ᱜᱚᱫᱚᱜ ᱜᱮᱭᱟ ᱱᱚᱣᱟ ᱢᱤᱫ ᱞᱟᱹᱜᱤᱫ ᱟᱹᱰᱤ ᱥᱚᱢᱚᱭ ᱜᱮ ᱡᱟᱨᱨᱟ ᱡᱟᱹᱨᱩᱲ ᱫᱚ
ᱦᱳᱭ ᱟᱪᱪᱷᱟ ᱟᱢ ᱫᱚ ᱫᱟᱬᱟᱱ ᱠᱚᱫᱚᱢ ᱠᱩᱥᱤᱭᱟᱜ ᱜᱮᱭᱟ ᱥᱮ ᱵᱟᱝ
ᱫᱟᱬᱟᱱ
ᱦᱳᱭ
ᱫᱟᱬᱟᱱ ᱠᱚᱫᱚ ᱡᱟᱹᱥᱛᱤ ᱫᱚ ᱵᱟᱝ ᱤᱧ ᱠᱩᱥᱤᱭᱟᱜ ᱜᱮᱭᱟ ᱾
ᱦᱳᱭ ᱟᱫᱚ ᱠᱟᱵ ᱩᱸᱜ ᱠᱟᱹᱢᱤ ᱠᱚ ᱪᱟᱥ ᱨᱮ ᱛᱟᱦᱮᱸ ᱞᱮᱱᱠᱷᱟᱱ ᱫᱟᱬᱟᱱ ᱨᱮᱱᱟᱜ ᱚᱠᱛᱚ ᱠᱚᱦᱚᱸ ᱵᱟᱝ ᱧᱟᱢ ᱜᱚᱫᱚᱜ ᱜᱮᱭᱟ ᱵᱟᱝ?
ᱦᱳᱭ ᱦᱮᱸ ᱟᱹᱰᱤ ᱡᱟᱹᱥᱛᱤ ᱫᱚ ᱱᱚᱝᱠᱟ ᱡᱟᱹᱨᱩᱲ ᱱᱤᱭᱟᱹ ᱫᱚ ᱪᱮᱫ ᱢᱮᱱᱟᱜᱼᱟ ᱫᱟᱬᱟᱱ ᱫᱚ ᱡᱟᱹᱨᱩᱲ ᱜᱮᱭᱟ ᱵᱟᱝ ᱫᱚ ᱵᱟᱝ ᱾
ᱟᱫᱚ ᱫᱟᱬᱟᱱ ᱪᱟᱞᱟᱣ ᱞᱮᱱᱠᱷᱟᱱ ᱢᱚᱱᱮ ᱡᱤᱣᱤ ᱠᱚᱦ ᱱᱟᱯᱟᱭ ᱥᱟᱹᱦᱤᱡ ᱵᱩᱡᱷᱟᱹᱜ ᱾
ᱚᱱᱟ ᱢᱟ ᱴᱷᱤᱠ ᱠᱟᱛᱷᱟ ᱟᱫᱚ ᱚᱠᱛᱚ ᱠᱚᱜᱮ ᱠᱩᱞᱟᱹᱜᱼᱟ ᱛᱚᱵ ᱥᱮᱢ ᱫᱟᱬᱟᱱᱚᱜᱼᱟ ᱾ ᱚᱠᱛᱚ ᱠᱚ ᱵᱟᱝ ᱠᱩᱞᱟᱹᱜ ᱠᱷᱟᱱ ᱫᱚ ᱮᱱᱛᱮ ᱫᱟᱬᱟᱱ ᱦᱚᱸ ᱵᱟᱝ ᱦᱩᱭᱩᱜ ᱜᱮᱭᱟ ᱾
ᱦᱮᱸ
ᱦᱩᱸ ᱚᱠᱛᱚ ᱠᱚ ᱵᱟᱝ ᱠᱩᱞᱟᱹᱜ ᱠᱷᱟᱡ ᱫᱚ ᱾
ᱟᱪᱪᱷᱟ ᱚᱱᱮ ᱡᱮ ᱵᱟᱜᱟᱱᱮᱢ ᱞᱟᱹᱭ ᱠᱮᱫᱟ ᱚᱱᱟ ᱥᱩᱯᱟᱹᱨᱤ ᱪᱮᱫ ᱠᱚ ᱵᱟᱜᱟᱱ ᱢᱮᱱᱟᱜ ᱟᱠᱟᱫᱟᱫᱟ ᱟᱪᱪᱷᱟ ᱚᱱᱟ ᱥᱩᱯᱟᱹᱨᱤ ᱠᱚᱫᱚ ᱚᱲᱟᱜ ᱞᱟᱹᱜᱤᱫ ᱜᱮᱠᱚ ᱪᱟᱥ ᱜᱮᱭᱟ ᱥᱮ ᱚᱱᱟ ᱫᱚᱠᱚ ᱟᱠᱷᱨᱤᱧ ᱜᱮᱭᱟ?
ᱟᱠᱷᱨᱤᱧ ᱜᱮᱭᱟ ᱠᱚ ᱚᱲᱟᱜ ᱞᱟᱹᱜᱤᱫ ᱫᱚ ᱩᱱᱟᱹᱜ ᱰᱷᱮᱨ ᱫᱚᱢ ᱪᱤᱠᱟᱭᱟ ᱚᱲᱟᱜ ᱞᱟᱹᱜᱤᱫ ᱢᱟ ᱵᱟᱨᱭᱟ ᱠᱟᱱ ᱫᱟᱨᱮ ᱨᱮᱱᱟᱜ ᱛᱮᱜᱮᱢ ᱡᱚᱢ ᱠᱩᱞᱟᱹᱜᱼᱟ ᱾ ᱟᱨ ᱩᱱᱟᱹᱜ ᱮᱢ ᱵᱟᱜᱟᱱ ᱠᱟᱜ ᱠᱷᱟᱱ ᱫᱚᱢ ᱪᱮᱤᱠᱟᱹᱭᱟ ᱩᱱᱟᱹᱜ? ᱫᱚᱥ ᱵᱟᱨᱚ ᱠᱳᱱᱴᱟᱹᱞ ᱦᱩᱭᱩᱜᱼᱟ ᱚᱱᱟᱫᱚᱢ ᱟᱹᱠᱷᱨᱤᱧ ᱜᱮ ᱡᱟᱹᱨᱚᱜᱼᱟ ᱾
ᱟᱪᱪᱷᱟ ᱟᱯᱮ ᱥᱮᱫ ᱫᱚ ᱱᱚᱣᱟ ᱠᱟᱡᱩ ᱵᱟᱜᱟᱱ ᱠᱚᱫᱚ ᱢᱮᱱᱟᱜ ᱟᱥᱮ ᱵᱟᱝ?
ᱠᱟᱡᱩ ᱠᱟᱡᱩ ᱫᱚ ᱵᱟᱹᱱᱩᱜ ᱜᱮᱭᱟ ᱾
ᱟᱪᱪᱷᱟ ᱩᱞ ᱠᱚ ᱱᱚᱣᱟ ᱱᱮᱛᱟᱨ ᱢᱟ ᱩᱞ ᱠᱚ
ᱦᱩᱸ ᱩᱞ ᱠᱟᱱᱴᱷᱟᱲ ᱫᱚ ᱢᱮᱱᱟᱜ ᱜᱮᱭᱟ ᱵᱟᱝ ᱫᱚ ᱵᱟᱝ ᱾ ᱟᱹᱰᱤ ᱡᱟᱹᱥᱛᱤ ᱫᱚ ᱵᱟᱝᱠᱚ ᱪᱟᱥ ᱠᱟᱜᱼᱟ ᱚᱱᱟ ᱦᱚᱸ ᱵᱟᱝᱠᱚ ᱪᱟᱥᱟ ᱟᱹᱰᱤ ᱡᱟᱹᱥᱛᱤ ᱫᱚ ᱾ ᱚᱱᱠᱟ ᱞᱮᱠᱟᱱ ᱡᱟᱭᱜᱟ ᱜᱮ ᱵᱟᱝ ᱠᱟᱱᱟ ᱥᱮ ᱵᱟᱹᱭᱦᱟᱹᱲ ᱢᱟᱱᱮ ᱱᱚᱣᱟ ᱫᱚ ᱠᱷᱟᱹᱞᱤ ᱦᱩᱲᱩ ᱱᱚᱝᱠᱟ ᱪᱮᱫ ᱠᱚᱪᱚ ᱪᱟᱥᱵᱟᱥ ᱡᱟᱭᱜᱟ ᱠᱟᱱ ᱫᱚ ᱛᱚ ᱚᱱᱟ ᱠᱷᱟᱹᱛᱤᱨ ᱛᱮ ᱾ ᱵᱟᱲᱜᱮ ᱡᱟᱭᱜᱟ ᱵᱟᱝ ᱛᱟᱦᱮᱸᱠᱟᱱ ᱛᱟᱦᱮᱱ ᱠᱷᱟᱱ ᱫᱚ ᱚᱱᱠᱟ ᱪᱟᱥᱵᱟᱥ ᱤᱭᱟᱹ ᱫᱚ ᱵᱟᱜᱟᱱ ᱠᱚᱫᱚ ᱡᱟᱹᱥᱛᱤ ᱵᱟᱝ ᱦᱩᱭᱩᱜ ᱜᱮᱭᱟ ᱥᱮ ᱾
ᱦᱳᱭ
ᱦᱮᱸ
ᱟᱞᱮ ᱥᱮᱫ ᱫᱚ ᱱᱚᱛᱮ ᱫᱚ ᱩᱞ ᱵᱟᱜᱟᱱ ᱢᱮᱱᱟᱜ ᱟᱠᱟᱫᱟ ᱟᱫᱚ ᱩᱞ ᱠᱚᱫᱚ ᱡᱚᱢ ᱦᱚᱞᱮ ᱡᱚᱢ ᱜᱮᱭᱟ ᱟᱨ ᱟᱠᱷᱨᱤᱧ ᱦᱚᱞᱮ ᱟᱠᱷᱨᱤᱧ ᱜᱮᱭᱟ ᱾
ᱟᱪᱪᱷᱟ ᱟᱞᱮ ᱱᱚᱛᱮ ᱫᱚ ᱟᱠᱷᱨᱤᱧ ᱜᱮᱭᱟ ᱠᱚ ᱟᱠᱷᱨᱤᱧ ᱫᱚ ᱡᱟᱦᱟᱸᱟᱭ ᱪᱟᱥ ᱠᱟᱣᱟ ᱟᱫᱚ ᱟᱞᱮ ᱫᱚ ᱵᱟᱹᱱᱩᱜᱼᱟ ᱠᱤᱨᱤᱧ ᱠᱟᱛᱮᱫ ᱜᱮᱞᱮ ᱡᱚᱢᱟ ᱾
ᱟᱪᱪᱷᱟ ᱞᱟᱹᱭᱫᱟᱹᱧ ᱛᱚᱵᱮ ᱟᱭᱢᱟ ᱜᱟᱱ ᱚᱠᱛᱚ ᱦᱩᱭᱱᱟ ᱟᱨ ᱱᱤᱝᱠᱟᱹ ᱜᱮ ᱨᱚᱯᱚᱲ ᱦᱩᱭᱩᱜᱼᱟ ᱦᱟᱸᱜ ᱾ ᱟᱨᱦᱚᱸ ᱦᱮᱸ ᱴᱷᱤᱠ ᱜᱮᱭᱟ ᱛᱟᱦᱚᱞᱮ ᱡᱚᱦᱟᱨ ᱜᱮ ᱾
ᱦᱮᱸ ᱢᱟ ᱡᱚᱦᱟᱨ ᱜᱮ ᱾